ᱦᱮᱸ ᱜᱚᱢᱠᱮ᱾
ᱦᱮᱸ ᱜᱚᱢᱠᱮ ᱡᱚᱦᱟᱨ ᱜᱮ ᱚᱠᱟ ᱞᱮᱠᱟ ᱢᱮᱱᱟᱜ ᱵᱤᱱᱟ ᱱᱤᱭᱟᱹ ᱨᱮᱭᱟᱲ ᱨᱟᱵᱟᱝ ᱫᱤᱱ ᱨᱮ?
ᱜᱚᱢᱠᱮ ᱱᱤᱭᱟᱹ ᱨᱮᱭᱟᱲ ᱨᱟᱵᱟᱝ ᱫᱤᱱ ᱨᱮ ᱪᱮᱫ ᱞᱮᱠᱟᱞᱤᱧ ᱛᱟᱸᱦᱮᱱᱟ ᱚᱲᱟᱜ ᱵᱷᱤᱛᱨᱤ ᱨᱮ ᱵᱚᱞᱚ ᱠᱟᱛᱮᱫ ᱞᱤᱧ ᱩᱭᱩ ᱯᱚᱴᱚᱢ ᱟᱠᱟᱱᱟ ᱾
ᱚ ᱦᱮᱸ ᱛᱚ ᱟᱫᱚ ᱨᱮᱭᱟᱲ ᱠᱟᱱᱟ ᱛᱚ ᱫᱟᱜ ᱡᱟᱹᱯᱩᱫ ᱛᱚ ᱟᱫᱚ ᱳᱭᱳ ᱯᱚᱴᱚᱢ ᱫᱚ ᱵᱷᱟᱜᱤ ᱜᱮ ᱵᱩᱡᱷᱟᱹᱜᱼᱟ ᱥᱮ ᱾
ᱦᱮᱸ ᱜᱚᱢᱠᱮ ᱮᱠᱫᱚᱢ ᱜᱮ, ᱛᱟᱦᱚᱞᱮ ᱚᱱᱛᱮ ᱫᱚ ᱢᱟᱱᱮ ᱪᱮᱫ ᱞᱮᱠᱟ ᱫᱟᱜ ᱫᱟᱜ ᱡᱟᱹᱯᱩᱫ ᱠᱚ ᱪᱮᱫ ᱞᱮᱠᱟ ᱦᱩᱭ ᱵᱟᱲᱟᱜᱼᱟ?
ᱦᱮᱸ ᱫᱟᱜ ᱡᱟᱹᱯᱩᱫ ᱫᱚ ᱦᱩᱭ ᱫᱚ ᱦᱩᱭ ᱵᱟᱲᱟᱜ ᱠᱟᱱ ᱜᱮᱭᱟ ᱟᱫᱚ ᱛᱮᱦᱮᱧ ᱫᱚ ᱦᱟᱯᱮ ᱠᱟᱹᱴᱤᱡ ᱮ ᱯᱷᱟᱸᱠᱟ ᱧᱚᱜ ᱠᱟᱫᱟᱭ ᱾ ᱨᱤᱢᱤᱞ ᱫᱚ ᱨᱤᱢᱤᱞ ᱨᱟᱠᱟᱵ ᱠᱟᱱ ᱜᱮᱭᱟ ᱢᱮᱱᱠᱷᱟᱱ ᱛᱮᱦᱮᱧ ᱫᱚ ᱠᱟᱹᱴᱤᱡ ᱯᱷᱟᱸᱠᱟ ᱯᱷᱟᱸᱠᱟ ᱧᱮᱞᱚᱜ ᱠᱟᱱᱟ ᱛᱮᱦᱮᱸᱧ ᱫᱚ ᱡᱟᱹᱱᱤᱡ ᱫᱟᱜ ᱡᱟᱹᱲᱤ ᱦᱩᱭᱩᱜ ᱨᱮᱦᱚᱸ ᱠᱟ ᱴᱤᱡ ᱦᱟᱸᱜ ᱛᱟᱨᱟᱥᱤᱧ ᱥᱮᱫ ᱡᱟᱹᱱᱤᱡᱼᱮ ᱫᱟᱜᱟᱭ ᱦᱟᱸᱜ ᱢᱟᱡᱟᱢ ᱥᱮᱫ ᱾
ᱟᱪᱪᱷᱟ ᱛᱟᱦᱞᱮ ᱱᱮᱛᱟᱨ ᱫᱤᱱ ᱫᱚ ᱜᱚᱝᱠᱮ ᱚᱱᱛᱮ ᱫᱚ ᱫᱟᱜ ᱞᱮᱠᱷᱟᱱ ᱟᱨᱮᱞ ᱠᱚ ᱵᱤᱡᱽᱞᱤ ᱠᱚ ᱦᱩᱭ ᱦᱩᱭ ᱵᱟᱲᱟᱜ ᱜᱮᱭᱟ ᱥᱮ ᱵᱟᱝ?
ᱵᱟᱝ ᱜᱚᱢᱠᱮ ᱱᱮᱛᱟᱨ ᱫᱚ ᱟᱫᱚ ᱡᱟᱹᱯᱩᱫ ᱫᱤᱱ ᱫᱚ ᱵᱮᱥᱤᱨ ᱵᱷᱟᱜᱽ ᱵᱟᱝ ᱜᱮᱛᱚ ᱦᱩᱭᱩᱜᱼᱟ ᱟᱨᱮᱞ ᱠᱚ ᱵᱤᱡᱽᱞᱤ ᱠᱚᱫᱚ ᱩᱱᱟᱹᱜ ᱫᱚ ᱾
ᱵᱟᱝ ᱱᱚᱛᱮ ᱫᱚ ᱟᱞᱮ ᱜᱚᱢᱠᱮ ᱦᱚᱞᱟᱱᱚᱜ ᱜᱮ ᱟᱨᱮᱞ ᱠᱮᱫᱟᱭ ᱞᱟᱹᱴᱩ ᱞᱟᱹᱴᱩ ᱛᱟᱦᱮᱸ ᱠᱟᱱᱟ ᱟᱨᱮᱞ ᱫᱚ ᱦᱟᱸᱜ ᱾
ᱦᱮᱸ ᱦᱮᱸ ᱾
ᱟᱨ ᱵᱤᱡᱽᱞᱤ ᱦᱚᱸ ᱫᱚᱢᱮ ᱵᱤᱡᱽᱞᱤ ᱠᱮᱫᱟᱭ ᱦᱚᱭ ᱦᱚᱸ ᱫᱚᱢᱮ ᱦᱚᱭ ᱟᱫ ᱞᱤᱧᱟᱭ ᱾
ᱦᱮᱸ ᱛᱟᱦᱚ ᱞᱮ ᱾ ᱛᱟᱦᱚ ᱞᱮ ᱜᱚᱢᱠᱮ ᱠᱷᱮᱛ ᱥᱮᱫ ᱫᱚ ᱛᱟᱦᱚ ᱞᱮ ᱵᱤᱱ ᱪᱟᱞᱟᱣ ᱵᱟᱲᱟ ᱟᱠᱟᱱᱟ ᱥᱮ ᱵᱟᱝ-ᱟ ᱱᱚᱣᱟ ᱟᱨᱮᱞ ᱵᱤᱡᱽᱞᱤ ᱨᱮᱫᱚ?
ᱦᱮᱸ ᱜᱚᱝᱠᱮ ᱦᱟᱸᱜ-ᱟᱭ ᱥᱮᱛᱟᱜ ᱵᱮᱲᱟ ᱞᱤᱧ ᱪᱟᱞᱟᱣ ᱞᱮᱱᱟ ᱟᱞᱤᱧ ᱧᱮᱞ ᱫᱟᱞᱤᱧ ᱡᱮ ᱯᱮᱭᱟ ᱯᱩᱱᱭᱟ ᱠᱷᱮᱛ ᱚᱱᱠᱟ ᱡᱟᱦᱟᱸ ᱠᱷᱮᱛ ᱨᱮᱱᱟᱜ ᱟᱲᱮ ᱚᱱᱟ ᱞᱟᱸᱫᱩᱲ ᱠᱟᱱ ᱛᱟᱹᱞᱤᱧᱟ ᱛᱟᱦᱚ ᱞᱮ ᱚᱱᱟ ᱜᱮ ᱴᱷᱤᱠ ᱵᱟᱲᱟ ᱠᱟᱛᱮᱫ ᱱᱚᱜ-ᱚᱭ ᱦᱮᱡ ᱠᱟᱱᱟᱞᱤᱧ ᱦᱟᱸᱜ ᱾
ᱦᱮᱸ ᱦᱮᱸᱛᱚ
ᱚᱱᱟ ᱜᱮ ᱦᱟᱸᱜ ᱟᱨ ᱢᱤᱫ ᱫᱷᱟᱣ ᱢᱟᱡᱟᱱ ᱵᱮᱲᱟ ᱞᱤᱧ ᱪᱟᱞᱟᱜᱼᱟ, ᱟᱨᱞᱤᱧ ᱧᱮᱞ ᱟᱹᱜᱩᱭᱟ ᱚᱱᱟ ᱵᱮᱥ ᱧᱚᱜ ᱜᱮ ᱢᱮᱱᱟᱜᱼᱟ ᱥᱮ ᱟᱨ ᱠᱟᱹᱴᱤᱡ ᱚᱸᱰᱮ ᱦᱟᱥᱟ ᱞᱤᱧ ᱮᱢᱟᱣᱼᱟ ᱦᱟᱸᱜ?
ᱦᱮᱸ ᱛᱚ, ᱛᱟᱦᱚᱞᱮ ᱜᱚᱢᱠᱮ ᱢᱤᱫᱴᱟᱝ ᱠᱩᱠᱞᱤ ᱨᱮᱱᱟᱜ ᱛᱟᱦᱮᱸ ᱠᱟᱱ ᱫᱚ ᱟᱹᱵᱤᱱ ᱴᱷᱮᱱ
ᱦᱩᱸ ᱜᱚᱢᱠᱮ ᱞᱟᱹᱭᱵᱤᱱ ᱮᱠᱫᱚᱢ ᱜᱮ ᱟᱹᱵᱤᱱ ᱠᱩᱠᱞᱤ ᱞᱟᱹᱭ ᱵᱤᱱ
ᱜᱚᱢᱠᱮ ᱛᱟᱦᱚᱞᱮ ᱟᱹᱵᱤᱱ ᱡᱟᱦᱟᱸ ᱟᱯᱮ ᱥᱮᱫ ᱫᱚ ᱛᱟᱦᱚᱞᱮ ᱵᱚᱨᱚ ᱯᱟᱛᱟ ᱫᱚ ᱦᱩᱭᱩᱜ ᱜᱮᱭᱟ, ᱛᱤᱱᱟᱹᱜ ᱡᱷᱟᱹᱞ ᱨᱮ ᱟᱯᱮ ᱥᱮᱫ ᱠᱷᱚᱱᱟᱜ ᱫᱚ? ᱢᱟᱱᱮ ᱟᱯᱮ ᱟᱹᱛᱩ ᱫᱤᱥᱚᱢ ᱠᱷᱚᱱᱟᱜ ᱫᱚ ᱛᱤᱱᱟᱹᱜ ᱡᱷᱟᱹᱞ ᱨᱮ ᱵᱚᱨᱚ ᱯᱟᱛᱟ ᱠᱚᱫᱚ?
ᱜᱚᱝᱠᱮ ᱵᱚᱨᱚ ᱯᱟᱛᱟ ᱫᱚ ᱟᱭᱢᱟ ᱜᱟᱱ ᱜᱮ ᱥᱟᱺᱜᱤᱧ ᱜᱮᱭᱟ, ᱟᱞᱮ ᱫᱚ ᱠᱟᱹᱴᱤᱡ ᱵᱚᱨᱚ ᱯᱟᱛᱟ ᱠᱷᱚᱱ ᱮᱴᱟᱜ ᱫᱷᱟᱨᱮ ᱞᱮ ᱯᱟᱲᱟᱜ ᱟ ᱥᱮ ᱛᱟᱦᱞᱮ ᱟᱹᱰᱤ ᱥᱟᱺᱜᱤᱧ ᱜᱮᱞᱮ ᱯᱟᱲᱟᱜᱼᱟ, ᱟᱞᱮ ᱫᱚ ᱪᱟᱞᱟᱣ ᱞᱮᱠᱷᱟᱱ ᱦᱚᱸ ᱜᱟᱹᱰᱤ ᱛᱮᱞᱮ ᱪᱟᱞᱟᱜ ᱜᱮᱭᱟ᱾
ᱦᱮᱸ ᱛᱟᱦᱞᱮ ᱵᱚᱨᱚ ᱯᱟᱛᱟ ᱫᱚ ᱵᱟᱹᱧ ᱪᱟᱞᱟᱣ ᱵᱟᱲᱟ ᱟᱠᱟᱱ ᱜᱮᱭᱟᱸ ᱥᱮ?
ᱵᱟᱝ ᱜᱮ ᱜᱚᱢᱠᱮ, ᱵᱟᱝ ᱞᱤᱧ ᱪᱟᱞᱟᱣ ᱵᱟᱲᱟᱠᱟᱱᱟ᱾ ᱚᱱᱠᱟ ᱥᱚᱢᱚᱭ ᱠᱚ ᱵᱟᱝ ᱦᱩᱭ ᱵᱟᱲᱟ ᱟᱠᱟᱱᱟ᱾ ᱛᱚ ᱛᱟᱦᱚᱞᱮ ᱚᱱᱟ ᱠᱷᱟᱹᱛᱤᱨ ᱵᱟᱝ ᱞᱤᱧ ᱪᱟᱞᱟᱣ ᱠᱟᱱᱟ᱾
ᱚ ᱛᱟᱦᱚᱞᱮ ᱵᱚᱨᱚ ᱯᱟᱛᱟ ᱨᱮᱫᱚ ᱠᱚ ᱞᱟᱹᱭᱟ ᱛᱚ ᱴᱟᱢᱟᱠ ᱛᱩᱢᱫᱟᱜ ᱠᱚᱠᱚ ᱤᱫᱤᱭᱟ, ᱟᱨ ᱮᱱᱮᱡ ᱥᱮᱨᱮᱧ ᱠᱚ ᱫᱚᱢᱮ ᱦᱩᱭᱩᱜᱼᱟ? ᱟᱫᱚ ᱥᱟᱹᱨᱤ ᱥᱮ ᱮᱲᱮ ᱟᱹᱞᱤᱧ ᱦᱚᱸ ᱵᱟᱹᱝ ᱞᱤᱧ ᱪᱟᱞᱟᱣ ᱵᱟᱲᱟ ᱟᱠᱟᱱᱟ᱾
ᱚᱸ᱾
ᱦᱩᱸ ᱦᱩᱸ,
ᱛᱟᱦᱚᱞᱮ ᱜᱚᱝᱠᱮ ᱚᱸᱰᱮ ᱫᱚ ᱢᱟᱱᱮ ᱮᱸ ᱟᱸᱡᱚᱢ ᱟᱸᱚᱢ ᱟᱸᱡᱚᱢ ᱵᱟᱲᱟ ᱟᱠᱟᱜ ᱜᱮᱭᱟ. ᱵᱮᱱ ᱥᱮ ᱡᱮ ᱚᱸᱰᱮ ᱫᱚ ᱛᱤᱱᱟᱹᱜ ᱜᱟᱱ ᱦᱚᱲ ᱠᱚ ᱥᱟᱸᱜᱮᱜ ᱜᱮᱭᱟ ᱜᱟᱛᱮᱜ ᱜᱮᱭᱟ ᱠᱚ?
ᱦᱮᱸ ᱜᱚᱝᱠᱮ ᱟᱸᱡᱚᱢ ᱫᱚᱞᱤᱧ ᱟᱸᱡᱚᱢ ᱵᱟᱲᱟ ᱠᱟᱫᱟ ᱥᱟᱸᱜᱮ ᱦᱚᱲ ᱜᱮᱠᱚ ᱦᱤᱡᱩᱜ ᱜᱮᱭᱟ, ᱚᱸᱰᱮ ᱫᱚ ᱵᱚᱨᱚ ᱯᱟᱛᱟ ᱞᱮᱠᱟᱱ ᱤᱭᱟᱹᱨᱮ ᱟᱨ ᱵᱟᱠᱚ ᱦᱤᱡᱩᱜᱼᱟ ᱠᱤ ᱦᱚᱲ ᱫᱚ?
ᱦᱚᱭ, ᱟᱨ ᱞᱟᱹᱭ ᱠᱚ ᱥᱮ ᱜᱚᱝᱠᱮ ᱚᱸᱰᱮ ᱫᱚ ᱦᱚᱲ ᱠᱚᱠᱚ ᱟᱫᱚᱜ ᱜᱮᱭᱟ, ᱟᱨ ᱟᱹᱰᱤ ᱜᱷᱟᱹᱲᱤᱡ ᱯᱚᱨᱮ ᱠᱚ ᱧᱟᱢ ᱠᱚᱣᱟ ᱯᱟᱸᱡᱟᱛᱮ᱾
ᱦᱮᱸ ᱜᱚᱝᱠᱮ ᱚᱱᱰᱮ ᱫᱚ ᱟᱫᱚ ᱩᱱᱟᱹᱜ ᱦᱚᱲ ᱜᱟᱫᱮᱞ ᱨᱮᱫᱚ ᱧᱟᱢ ᱧᱟᱢ ᱫᱚ ᱟᱹᱰᱤ ᱢᱩᱥᱠᱤᱞ ᱧᱚᱜ ᱜᱮᱭᱟ, ᱩᱱᱟᱹᱜ ᱦᱚᱲ ᱛᱟᱞᱟᱨᱮ ᱟᱨᱱ ᱤᱭᱟᱹ ᱴᱟᱣᱟᱨ ᱠᱚᱦᱚᱸ ᱛᱚ ᱩᱱᱟᱹᱜ ᱢᱳᱵᱟᱭᱤᱞ ᱱᱟᱜ ᱦᱚᱸ ᱴᱟᱣᱟᱨ ᱩᱱᱟᱹᱜ ᱵᱟᱭ ᱧᱟᱢᱟ ᱴᱷᱤᱠ ᱴᱷᱟᱠ ᱾ ᱦᱳᱭ ᱦᱳᱭ,
ᱚᱸᱰᱮ ᱫᱚ ᱮᱱᱮᱡ ᱫᱚ ᱢᱟᱱᱮ ᱪᱮᱞᱠᱟ ᱢᱟᱱᱮ ᱢᱤᱫ ᱥᱟᱶᱛᱮ ᱠᱚ ᱮᱱᱮᱡᱼᱟ ᱥᱮ ᱟᱞᱟᱫᱟ ᱟᱞᱟᱫᱟ ᱠᱚ ᱮᱱᱮᱡ ᱜᱮᱭᱟ ᱚᱸᱰᱮ ᱫᱚ?
ᱚᱸᱰᱮ ᱫᱚ ᱜᱚᱝᱠᱮ ᱮᱱᱮᱡ ᱫᱚᱠᱚ ᱮᱱᱮᱡ ᱜᱮᱭᱟ, ᱟᱫᱚ ᱴᱟᱢᱟᱠ ᱛᱩᱢᱫᱟᱜ ᱠᱚᱠᱚ ᱤᱫᱤ ᱠᱟᱜᱼᱟ ᱛᱚ ᱟᱫᱚ ᱢᱟᱱᱮ ᱟᱹᱰᱤ ᱟᱢᱫᱟ ᱠᱚ ᱢᱮᱱᱟ ᱢᱤᱫ ᱥᱟᱶᱛᱮᱫᱚ ᱵᱟᱠᱚ ᱥᱟᱵᱚᱜᱼᱟ ᱡᱚᱛᱚ ᱫᱚ ᱢᱟᱱᱮ ᱢᱟᱱᱮ ᱯᱮᱭᱟ ᱯᱩᱱᱭᱟ ᱡᱟᱭᱜᱟ ᱠᱚᱨᱮ ᱠᱚ ᱤᱭᱟᱹᱭᱟ ᱮᱱᱮᱡ ᱟᱠᱚ ᱢᱟᱱᱮ ᱱᱚᱣᱟ ᱫᱷᱟᱨᱮ ᱢᱤᱜ ᱦᱚᱲ ᱠᱚ ᱮᱱᱮᱡᱫᱟ ᱱᱚᱣᱟ ᱫᱷᱟᱨᱮ ᱢᱤᱜ ᱦᱚᱲ ᱠᱚ ᱮᱱᱮᱡᱫᱟ ᱚᱱᱠᱟ ᱠᱚ ᱮᱱᱮᱡ ᱜᱮᱭᱟ ᱾
ᱚ ᱢᱟᱱᱮ ᱚᱸᱰᱮ ᱧᱮᱧᱮᱞ ᱧᱮᱧᱮᱞ ᱦᱚᱲ ᱛᱤᱱᱟᱹᱜ ᱠᱚ ᱪᱟᱞᱟᱜᱼᱟ ᱢᱟᱱᱮ ᱥᱟᱱᱟᱢ ᱠᱚᱜᱮ ᱢᱤᱜᱴᱷᱮᱱ ᱯᱟᱱᱛᱮ ᱠᱟᱛᱮ ᱠᱚ ᱮᱱᱮᱡᱼᱟ ᱾
ᱦᱮᱸ ᱦᱮᱸ ᱯᱟᱱᱛᱮ ᱠᱟᱛᱮ ᱠᱚ ᱮᱱᱮᱡᱟ, ᱟᱨ ᱡᱟᱦᱟᱸ ᱥᱳᱨ ᱥᱳᱯᱳᱨ ᱠᱚᱨᱮᱱ ᱦᱚᱲ ᱫᱚ ᱟᱨ ᱡᱟᱦᱟᱸᱭ ᱠᱚ ᱠᱟᱹᱴᱤᱡ ᱨᱩᱥᱤᱠᱤᱭᱟᱹ ᱧᱚᱜ ᱦᱚᱲ ᱠᱟᱱᱟ ᱠᱚ ᱩᱱᱠᱩ ᱫᱚ ᱴᱟᱢᱟᱠ ᱛᱩᱢᱫᱟᱜ ᱠᱚᱠᱚ ᱤᱫᱤᱭᱟᱠᱚ, ᱟᱨ ᱮᱱᱮᱡ ᱥᱮᱨᱮᱧᱟᱠᱚ ᱨᱟᱹᱥᱠᱟᱹᱭᱟᱠᱚ ᱾
ᱟᱪᱪᱷᱟ ᱟᱪᱪᱷᱟ ᱛᱟᱦᱚᱞᱮ ᱚᱝᱠᱟ ᱜᱮ ᱡᱟᱦᱟᱸ ᱱᱚᱰᱮ ᱦᱩᱭᱩᱜ ᱠᱟᱱ ᱛᱟᱵᱤᱱᱟ ᱯᱟᱴᱟᱵᱤᱸᱫᱟᱹ ᱦᱮᱸ ᱥᱮ,
ᱦᱮᱸ ᱦᱮᱸ ᱦᱮᱸ ᱯᱟᱴᱟᱵᱤᱸᱫᱟᱹ ᱫᱚᱞᱤᱧ ᱪᱟᱞᱟᱣ ᱵᱟᱲᱟ ᱟᱠᱟᱱ ᱜᱮᱭᱟ ᱟᱹᱰᱤ ᱵᱟᱨ ᱜᱮ ᱾
ᱚ ᱛᱟᱦᱚᱞᱮ ᱚ ᱚ ᱚᱸᱰᱮ ᱦᱚᱸ ᱚᱝᱠᱟ ᱜᱮ ᱦᱩᱭ ᱵᱟᱲᱟᱜ ᱜᱮᱭᱟ ᱛᱟᱦᱚᱞᱮ ᱾
ᱦᱮᱸ ᱜᱚᱝᱠᱮ ᱚᱸᱰᱮ ᱫᱚ ᱛᱷᱚ ᱟᱨᱦᱚᱸ ᱵᱤᱥᱤ ᱦᱚᱲ ᱠᱚ ᱦᱤᱡᱩᱜᱼᱟ ᱚᱱᱛᱮ ᱫᱚ ᱥᱟᱺᱜᱤᱧ ᱥᱟᱺᱜᱤᱧ ᱫᱤᱥᱚᱢ ᱠᱚᱨᱮᱱ ᱦᱚᱲ ᱠᱚᱠᱚ ᱦᱤᱡᱩᱜᱼᱟ ᱵᱟᱥ ᱠᱚᱛᱮ ᱠᱚ ᱦᱤᱡᱩᱜ ᱟᱠᱚ, ᱛᱟᱨᱯᱚᱨᱮ ᱵᱷᱟᱲᱟ ᱜᱟᱹᱲᱤ ᱠᱚᱛᱮ ᱠᱚ ᱦᱤᱡᱩᱜ ᱟᱠᱚ, ᱞᱟᱦᱟ ᱫᱤᱱ ᱨᱮᱠᱚ ᱦᱮᱡ ᱠᱚᱜᱼᱟ ᱧᱤᱫᱟᱹ ᱨᱮᱠᱚ ᱦᱮᱡ ᱠᱚᱜᱼᱟ ᱟᱫᱚ ᱟᱫᱚ ᱛᱟᱨᱯᱚᱨ ᱩᱱ ᱦᱤᱞᱳᱜ ᱫᱚᱠᱚ ᱵᱟᱥᱟᱜ -ᱟᱠᱚ ᱛᱟᱨᱯᱚᱨᱮ ᱫᱤᱱ ᱦᱤᱞᱚᱜ ᱮᱱᱮᱡ ᱥᱮᱨᱮᱧ ᱟᱠᱚ ᱟᱨ ᱟᱹᱭᱩᱵ ᱵᱮᱲᱟ ᱠᱚ ᱨᱩᱣᱟᱹᱲ ᱜᱮᱭᱟ, ᱟᱨ ᱚᱠᱚᱭ ᱜᱩᱞᱳ ᱦᱚᱲ ᱫᱚ ᱡᱟᱦᱟᱸᱭ ᱡᱟᱛᱨᱟ ᱠᱚᱠᱚ ᱧᱮᱞᱟ ᱩᱱᱠᱩ ᱫᱚ ᱛᱟᱨᱯᱚᱨᱮᱨ ᱫᱤᱱ ᱠᱚ ᱨᱩᱣᱟᱹᱲᱟ ᱾
ᱜᱚᱝᱠᱮ ᱛᱟᱦᱚᱞᱮ ᱚᱸᱰᱮ ᱫᱚ ᱡᱟᱛᱨᱟ ᱦᱩᱭ ᱵᱟᱲᱟᱜ ᱜᱮᱭᱟ? ᱟᱹᱰᱤ ᱫᱤᱱ ᱟᱹᱣᱨᱤ ᱞᱤᱧ ᱧᱮᱞᱟ, ᱟᱨ ᱛᱟᱦᱚᱞᱮ ᱵᱤᱱ ᱞᱮᱭ ᱫᱟᱲᱮᱭᱟᱜᱼᱟ ᱡᱮ ᱛᱤᱥ ᱟᱜ ᱚᱱᱠᱟ ᱯᱟᱴᱟᱵᱤᱫᱟᱹ ᱦᱩᱭᱩᱜᱼᱟ
ᱯᱟᱴᱟᱵᱤᱫᱟᱹ ᱫᱚ ᱚᱱᱮ ᱡᱚᱠᱷᱚᱱ ᱯᱩᱡᱟᱹ ᱥᱤᱡᱤᱱ ᱡᱟᱦᱟᱸ ᱟᱵᱚ ᱦᱩᱭᱩᱜ ᱜᱮᱭᱟ ᱥᱚᱨᱦᱟᱭ
ᱦᱳᱭ
ᱛᱚᱠᱷᱚᱱ ᱦᱩᱭᱩᱜ ᱜᱮᱭᱟ᱾
ᱳ ᱚᱸᱰᱮ ᱟᱹᱞᱤᱧᱟᱜ ᱞᱟᱹᱭ ᱵᱤᱱ
ᱡᱚᱠᱷᱚᱱ ᱫᱩᱨᱜᱟᱹ ᱯᱩᱡᱟᱹ ᱦᱩᱭᱩᱜ ᱜᱮᱭᱟ ᱛᱚᱠᱷᱚᱱ ᱩᱱᱦᱚ ᱚᱱᱟ ᱦᱩᱭᱩᱜ ᱜᱮᱭᱟ ᱯᱟᱴᱟᱵᱤᱫᱫᱟᱹ ᱫᱩᱨᱜᱟᱹ ᱯᱩᱡᱟᱹ ᱢᱩᱪᱟᱹᱫ ᱢᱩᱪᱟᱹᱫ ᱡᱚᱠᱷᱚᱱ ᱪᱟᱵᱟᱜᱼᱟ ᱛᱚᱠᱷᱚᱱ ᱯᱟᱴᱟᱵᱤᱫᱟᱹ ᱫᱚ ᱵᱟᱨᱫᱤᱱ ᱦᱩᱭᱩᱜᱼᱟ ᱵᱟᱨ ᱫᱤᱱ
ᱦᱮᱸ ᱦᱳᱭ ᱟᱹᱞᱤᱧ ᱚᱸᱰᱮ ᱡᱟᱛᱨᱟ ᱨᱮᱱᱟᱜ ᱧᱮᱞ ᱨᱮᱱᱟᱜ ᱤᱪᱷᱟᱹ ᱢᱮᱱᱟᱜ ᱛᱟᱹᱞᱤᱧᱟ ᱢᱟᱱᱮ ᱟᱹᱰᱤ ᱥᱮᱫᱟᱭ ᱨᱮ ᱢᱤᱫ ᱫᱷᱟᱣ ᱞᱤᱧ ᱧᱮᱞ ᱮᱫᱟ ᱢᱤᱫ ᱫᱷᱟᱣ ᱜᱮ ᱢᱤᱫᱴᱮᱱ ᱡᱟᱛ ᱡᱟᱛᱨᱟᱧ ᱤᱧ ᱧᱮᱞ ᱞᱮᱫ-ᱟ ᱡᱟᱦᱟᱸ ᱫᱚ ᱦᱩᱭᱩᱜ ᱠᱟᱱᱟ ᱦᱟᱱᱮ ᱨᱟᱦᱤ ᱟᱨ ᱥᱟᱨᱡᱚᱢ ᱠᱤᱱ ᱛᱟᱦᱮᱸ ᱠᱟᱱᱟ᱾
ᱦᱮᱸ ᱦᱮᱸ ᱦᱮᱸ
ᱦᱳᱭ ᱩᱱᱠᱤᱱ ᱜᱮ ᱟᱹᱰᱤ ᱟᱹᱞᱤᱧ ᱟᱹᱰᱤ ᱥᱮᱫᱟᱭ ᱞᱤᱧ ᱧᱮᱞ ᱞᱮᱫ ᱠᱚᱣᱟ ᱛᱟᱦᱚᱞᱮ ᱱᱮᱛᱟᱨ ᱩᱱᱠᱩᱣᱟᱜ ᱡᱟᱛᱨᱟ ᱫᱚ ᱢᱟᱱᱮ ᱪᱮᱫ ᱞᱮᱠᱟ ᱦᱩᱭᱩᱜ ᱠᱟᱱᱟ ᱚᱱᱟᱞᱤᱧ ᱧᱮᱞ ᱞᱟᱹᱜᱤᱫᱼᱟ᱾
ᱯᱟᱹᱦᱤᱞ ᱞᱮᱠᱟᱛᱚ ᱜᱚᱢᱠᱮ ᱡᱟᱛᱨᱟ ᱫᱚ ᱩᱱᱟᱹᱜ ᱴᱷᱤᱠ ᱥᱟᱺᱦᱤᱡ ᱛᱚ ᱵᱟᱝ ᱦᱩᱭᱩᱜ ᱠᱟᱱᱟ ᱱᱮᱛᱟᱨ ᱫᱚ ᱡᱟᱛᱨᱟ ᱦᱩᱭᱩᱜ ᱠᱟᱱ ᱨᱮᱦᱚᱸ ᱯᱟᱹᱦᱤᱞ ᱠᱚᱫᱚ ᱥᱚᱢᱟᱡᱽ ᱠᱚᱨᱮᱱᱟᱜ ᱦᱩᱭᱩᱜ ᱜᱮᱭᱟ ᱛᱚ ᱟᱨ ᱱᱮᱛᱟᱨ ᱫᱚ ᱦᱩᱭᱩᱜ ᱠᱟᱱᱟ ᱡᱟᱦᱟᱸ ᱞᱮᱠᱟ ᱟᱫᱚ ᱡᱟᱦᱟᱸᱭ ᱡᱟᱛᱨᱟ ᱨᱮᱱ ᱚᱱᱚᱞᱤᱭᱟᱹ ᱛᱟᱦᱮᱱᱟᱭ ᱦᱮᱸᱥᱮ
ᱦᱳᱭ
ᱟᱫᱚ ᱩᱱᱤ ᱛᱚ ᱡᱟᱦᱟᱸ ᱞᱮᱠᱟᱭ ᱚᱞ ᱠᱟᱜ ᱠᱟᱱᱟ ᱡᱟᱛᱨᱟ ᱠᱚᱦᱚᱸ ᱠᱟᱹᱦᱱᱤ ᱠᱚᱦᱚᱸ ᱡᱟᱦᱟᱸ ᱞᱮᱠᱟᱭ ᱚᱞ ᱠᱟᱜ ᱠᱟᱱᱟ ᱟᱨ ᱯᱟᱹᱦᱤᱞ ᱠᱚᱨᱮᱱ ᱚᱱᱚᱞᱤᱭᱟᱹ ᱠᱚᱫᱚ ᱟᱹᱰᱤ ᱵᱷᱟᱜᱮ ᱧᱚᱜ ᱠᱚ ᱛᱟᱦᱮᱸ ᱠᱟᱱᱟ ᱦᱮᱸ ᱥᱮ ᱢᱟᱱᱮ ᱵᱷᱟᱜᱤ ᱠᱚ ᱵᱟᱲᱟᱭ ᱛᱟᱦᱮᱸᱜᱼᱟ ᱚᱞ ᱠᱚ
ᱮᱠᱫᱚᱢ ᱮᱠᱫᱚᱢ
ᱦᱳᱭ ᱦᱳᱭ ᱟᱫᱚ ᱚᱱᱟ ᱠᱷᱟᱹᱛᱤᱨ ᱱᱮᱛᱟᱨ ᱫᱚ ᱩᱱᱟᱹᱜ ᱫᱚ ᱴᱷᱤᱠ ᱥᱟᱺᱦᱤᱡ ᱫᱚ ᱡᱟᱛᱨᱟ ᱦᱩᱭᱩᱜ ᱠᱟᱱ ᱨᱮᱦᱚᱸ ᱢᱟᱱᱮ ᱩᱱᱟᱹᱜ ᱡᱮ ᱨᱟᱹᱥᱠᱟᱹ ᱡᱮᱢᱚᱱ ᱯᱟᱹᱦᱤᱞ ᱫᱚ ᱠᱟᱹᱴᱤᱡ ᱫᱩᱠ ᱥᱩᱠ ᱫᱩᱠ ᱛᱟᱦᱮᱱ ᱨᱮᱦᱚᱸ ᱟᱹᱰᱤ ᱡᱳᱨ ᱢᱟᱱᱮ ᱡᱟᱛᱨᱟ ᱠᱚ ᱧᱮᱧᱮᱞᱤᱭᱟᱹ ᱠᱚ ᱡᱟᱦᱟᱸᱭ ᱠᱚᱠᱚ ᱛᱟᱦᱮᱱ ᱜᱮᱭᱟ ᱫᱚᱢᱮ ᱠᱚ ᱨᱟᱜ ᱜᱚᱫᱟ ᱦᱮᱸ ᱥᱮ
ᱚᱱᱠᱟᱜᱮ ᱟᱹᱞᱤᱧ ᱞᱤᱧ ᱧᱮᱞ ᱵᱟᱲᱟ ᱟᱠᱟᱫ ᱜᱮᱭᱟ ᱡᱮ ᱯᱷᱳᱱ ᱠᱚᱨᱮ ᱡᱮ ᱱᱮᱛᱟᱨ ᱫᱚ ᱡᱟᱦᱟᱸ ᱡᱟᱛᱨᱟ ᱠᱚᱨᱮ ᱚᱱᱟ ᱠᱚᱨᱮ ᱫᱚ ᱢᱟᱱᱮ ᱮᱱᱮᱡ ᱠᱚ ᱢᱟᱱᱮ ᱮᱴᱟᱜ ᱨᱚᱠᱚᱢ ᱧᱚᱜ ᱜᱮᱭᱟ ᱟᱞᱮ ᱵᱟᱝ ᱴᱷᱤᱠ ᱵᱟᱝ ᱴᱷᱤᱠᱞᱤᱧ ᱵᱩᱡᱷᱟᱹᱣᱟ
ᱚ ᱦᱮᱸᱛᱚ ᱟᱫᱚ ᱱᱮᱛᱟᱨ ᱫᱚ ᱮᱱᱮᱡ ᱫᱟᱠᱚ ᱛᱚ ᱱᱮᱛᱟᱨ ᱫᱚ ᱟᱞᱟᱫᱟ ᱵᱷᱟᱵᱽ ᱟᱨ ᱯᱟᱹᱦᱤᱞ ᱡᱟᱦᱟᱸ ᱞᱮᱠᱟ ᱠᱚ ᱮᱱᱮᱡ ᱛᱟᱦᱮᱸᱜᱼᱟ ᱱᱮᱛᱟᱨ ᱫᱚ ᱚᱱᱠᱟ ᱫᱚ ᱮᱱᱮᱡ ᱫᱚ ᱵᱟᱠᱚ ᱮᱱᱮᱡ ᱮᱫᱟ ᱦᱮᱸ ᱥᱮ
ᱦᱮᱸ ᱮᱠᱫᱚᱢ ᱜᱮ
ᱛᱟᱦᱚᱞᱮ ᱜᱚᱢᱠᱮ ᱟᱵᱤᱱ ᱫᱚ ᱡᱟᱛᱨᱟ ᱵᱤᱱ ᱧᱮᱞ ᱟᱠᱟᱫᱟ ᱛᱟᱦᱚᱞᱮ ᱟᱵᱤᱱ ᱩᱱ ᱩᱱ ᱫᱩᱠ ᱥᱩᱠ ᱠᱟᱹᱦᱱᱤ ᱠᱚᱫᱚ ᱛᱟᱦᱮᱸ ᱠᱟᱱ ᱜᱮᱭᱟ ᱥᱮ ᱵᱟᱝ ᱚᱱᱟ ᱡᱟᱛᱨᱟ ᱨᱮᱱᱟᱜ ᱫᱚ
ᱦᱮᱸ ᱜᱚᱢᱠᱮ ᱡᱟᱦᱟᱸ ᱦᱩᱭᱩᱜ ᱠᱟᱱᱟ ᱨᱟᱦᱤ ᱟᱥᱟᱨ ᱡᱚᱢ ᱩᱱ ᱥᱚᱢᱚᱭ ᱫᱚ ᱩᱱᱠᱤᱱᱟᱜ ᱜᱮ ᱡᱟᱛᱨᱟ ᱛᱟᱦᱮᱸ ᱠᱟᱱᱟ ᱩᱱᱠᱤᱱ ᱜᱚᱴᱟ ᱠᱚ ᱤᱫᱤ ᱠᱟᱱ ᱛᱟᱦᱮᱸᱼᱟ ᱛᱟᱦᱞᱮ ᱟᱞᱮ ᱚᱱᱛᱮ ᱟᱛᱳ ᱥᱩᱨ ᱥᱩᱯᱩᱨᱜ ᱢᱤᱫᱴᱮᱱ ᱚᱱᱠᱟ ᱵᱟᱡᱟᱨ ᱫᱷᱟᱨᱮ ᱠᱚ ᱟᱹᱜᱩ ᱞᱮᱫ ᱠᱤᱱᱟᱹ ᱢᱟᱱᱮ ᱩᱱᱠᱩᱣᱟᱜ ᱡᱟᱛᱨᱟ ᱠᱚ ᱟᱹᱜᱩᱩᱞᱟ ᱛᱟᱦᱚᱞᱮ ᱚᱱᱮ ᱩᱱᱞᱤᱧ ᱧᱮᱞ ᱞᱮᱫᱟ ᱡᱟᱦᱟᱸ ᱫᱚ ᱦᱩᱭᱩᱜ ᱠᱟᱱᱟ ᱡᱟᱛᱨᱟ ᱨᱮᱱᱟᱜ ᱧᱩᱛᱩᱢ ᱢᱟᱱᱮ ᱚᱠᱚᱭ ᱦᱤᱨᱞᱟᱹ ᱨᱮᱢ ᱵᱟᱹᱜᱤᱭᱟᱫᱤᱧ ᱾
ᱚ ᱦᱮᱸ ᱟᱞᱤᱧ ᱦᱚᱸ ᱫᱚᱧ ᱟᱸᱡᱚᱢ ᱫᱚᱞᱤᱧ ᱟᱸᱡᱚᱢ ᱵᱟᱲᱟ ᱟᱠᱟᱫᱟ ᱧᱮᱞ ᱫᱚ ᱵᱟ. ᱞᱤᱧ ᱧᱮᱞ ᱟᱠᱟᱫᱟ᱾ ᱟᱫᱚ ᱛᱤᱱᱟᱹᱜ ᱴᱟ ᱵᱷᱟᱜᱮᱭᱟ ᱥᱮ ᱵᱟᱝ ᱟᱵᱤᱱ ᱜᱮᱵᱤᱱ ᱞᱟᱹᱭᱫᱟ ᱛᱟᱦᱚᱞᱮ ᱵᱷᱟᱜᱤ ᱜᱮᱭᱟ ᱦᱮᱸ ᱥᱮ ᱞᱟᱹᱭᱮᱫ ᱠᱷᱟᱱ ᱵᱤᱱ ᱛᱟᱦᱚᱞᱮ ᱵᱷᱟᱜᱮ ᱜᱮᱭᱟ ᱛᱟᱦᱮᱞᱮ ᱧᱮᱧᱮᱞᱤᱭᱟᱹ ᱠᱚ ᱛᱟᱦᱮᱞᱮ ᱢᱮᱫ ᱫᱟᱜ ᱠᱚᱫᱚ ᱡᱚᱨᱚ ᱞᱮᱱ ᱛᱟᱠᱚ ᱜᱮᱭᱟ ᱥᱮ ᱵᱟᱝ?
ᱜᱚᱝᱠᱮ ᱫᱚᱢᱮ ᱫᱚᱢᱮ ᱫᱚᱢᱮ ᱟᱹᱞᱤᱧ ᱟᱹᱞᱤᱧ ᱛᱤᱱᱟᱹᱜ ᱟᱹᱰᱤ ᱩᱰᱟᱹᱜ ᱞᱤᱧ ᱫᱤᱥᱟᱹᱭᱮᱫᱟ ᱫᱚᱢᱮ ᱚᱸᱰᱮ ᱵᱟᱨᱭᱟ ᱵᱟᱨ ᱦᱟᱹᱴᱤᱧ ᱛᱟᱦᱮᱱᱟ ᱥᱮ ᱢᱤᱫ ᱫᱷᱟᱨᱮ ᱫᱚ ᱛᱤᱨᱞᱟᱹ ᱠᱚ ᱛᱟᱦᱮᱱᱟ ᱟᱨ ᱢᱤᱫ ᱫᱷᱟᱨᱮ ᱫᱚ ᱠᱚᱲᱟ ᱦᱚᱯᱚᱱ ᱠᱚ ᱛᱟᱦᱮᱱᱟ ᱥᱟᱱᱟᱢ ᱜᱮᱠᱚ ᱨᱟᱜ ᱞᱮᱫ ᱛᱟᱦᱮᱸᱫᱼᱟ ᱩᱱᱟᱹᱜ ᱩᱱᱟᱹᱜ ᱠᱚᱥᱴᱚ ᱵᱩᱡᱷᱟᱹᱣ ᱞᱮᱱ ᱛᱮᱦᱮᱸᱜᱼᱟᱭ ᱚᱱᱟ ᱡᱟᱛᱨᱟ ᱧᱮᱞᱛᱮ ᱟᱹᱞᱤᱧ ᱱᱤᱛᱚᱜ ᱞᱤᱧ ᱫᱤᱥᱟᱹ ᱭᱮᱫᱟ
ᱚᱸ ᱦᱮᱸ ᱛᱚ ᱟᱫᱚ ᱡᱟᱛᱨᱟ ᱨᱮᱛᱚ ᱦᱟᱹᱴᱤᱧ ᱠᱟᱜ ᱜᱮᱭᱟ ᱠᱚᱛᱚ ᱟᱫᱚ ᱢᱤᱫᱴᱷᱮᱱ ᱫᱚ ᱯᱮ ᱦᱟᱹᱴᱤᱧ ᱛᱟᱦᱮᱱ ᱜᱮᱭᱟ ᱛᱚ ᱢᱤᱫ ᱫᱷᱟᱨᱮ ᱫᱚ ᱡᱩᱨᱤᱯᱟᱹᱨᱤ
ᱟᱨ ᱛᱤᱨᱞᱟᱹ ᱠᱚ ᱟᱨ ᱟᱨ ᱮᱢᱱᱤ ᱠᱚᱲᱟ ᱜᱤᱫᱽᱨᱟᱹ ᱠᱚ ᱦᱮᱸ ᱥᱮ
ᱵᱟᱝ ᱜᱮ ᱜᱚᱝᱠᱮ ᱱᱮᱛᱟᱨ ᱫᱚᱠᱚ ᱚᱱᱠᱟ ᱠᱚ ᱦᱟᱹᱴᱤᱧ ᱫᱟ ᱱᱚᱜᱼᱚᱭ ᱫᱚ ᱵᱟᱝ ᱜᱮ ᱞᱟᱦᱟ ᱛᱮᱫᱚ ᱚᱝᱠᱟ ᱫᱚ ᱵᱟᱝ ᱛᱟᱦᱮᱸ ᱠᱟᱱᱟ ᱛᱚ ᱞᱟᱦᱟ ᱛᱮᱫᱚ ᱵᱟᱨ ᱦᱟᱹᱴᱤᱧ ᱛᱟᱦᱮᱸ ᱠᱟᱱᱟ ᱢᱤᱫ ᱫᱷᱟᱨᱮ ᱫᱚ ᱛᱤᱨᱞᱟᱹ ᱠᱚ ᱛᱟᱦᱮᱱᱟ ᱟᱨ ᱢᱤᱫ ᱫᱷᱟᱨᱮ ᱫᱚ ᱠᱚᱲᱟ ᱦᱚᱯᱚᱱ ᱠᱚ ᱛᱟᱦᱮᱱᱟ
ᱳ ᱛᱟᱦᱚᱞᱮ ᱞᱟᱦᱟ ᱛᱮᱫᱚ ᱞᱟᱦᱟ ᱛᱮᱫᱚ ᱡᱩᱨᱤ ᱯᱟᱹᱨᱤ ᱫᱚ ᱢᱤᱫ ᱴᱷᱮᱱ ᱫᱚ ᱵᱟᱝ ᱛᱟᱦᱮᱸ ᱠᱟᱱᱟ
ᱵᱟᱝ ᱜᱮ
ᱳ ᱟᱫᱚ
ᱟᱹᱵᱤᱱ ᱱᱚᱜᱼᱚᱭ ᱵᱤᱱ ᱞᱟᱹᱭ ᱠᱮᱫᱟ ᱦᱳᱭ ᱟᱹᱵᱤᱱ ᱱᱚᱜᱼᱚᱭ ᱵᱤᱱ ᱞᱟᱹᱭ ᱠᱮᱫᱟ ᱟᱹᱞᱤᱧ ᱦᱚᱸ ᱵᱟᱹᱞᱤᱧ ᱵᱟᱲᱟᱭ ᱧᱟᱢ ᱠᱟᱫᱟ ᱡᱮ ᱱᱮᱛᱟᱨ ᱫᱚ ᱟᱨᱚ ᱯᱮ ᱦᱟᱹᱴᱤᱧ ᱦᱩᱭ ᱠᱟᱱᱟ ᱟᱨ ᱚᱱᱟ ᱥᱟᱶᱛᱮ ᱚᱱᱟ ᱢᱮᱥᱟ ᱟᱠᱟᱱ ᱫᱚ ᱪᱮᱫ ᱞᱟᱹᱭ ᱠᱮᱫᱟ ᱵᱤᱱ ᱡᱮ ᱡᱩᱨᱤ ᱯᱟᱹᱨᱤ ᱚᱱᱟ
ᱦᱮᱸᱻᱦᱮᱸᱻ ᱦᱮᱸᱻᱦᱮᱸᱻ
ᱚᱸᱰᱮ ᱡᱩᱨᱤ ᱯᱟᱹᱨᱤ ᱨᱮᱫᱚ ᱚᱸᱰᱮ ᱫᱚ ᱪᱮᱫ ᱞᱮᱠᱟᱱ ᱦᱚᱲ ᱠᱚ ᱵᱚᱞᱚᱱ ᱜᱮᱭᱟ
ᱡᱩᱨᱤ ᱯᱟᱹᱨᱤ ᱫᱚ ᱢᱟᱱᱮ ᱵᱟᱹᱦᱩ ᱟᱠᱚ ᱜᱮ ᱟᱡ ᱵᱟᱹᱦᱩ ᱟᱨ ᱟᱡ ᱠᱤᱱ ᱵᱚᱞᱚᱱᱟ ᱥᱮ ᱟᱨ ᱵᱟᱦᱟᱱ ᱮᱱᱛᱮ ᱟᱡ ᱵᱟᱹᱦᱩ ᱟᱨ ᱟᱡ ᱚᱱᱠᱟ ᱠᱤᱱ ᱵᱚᱞᱚᱱ ᱜᱮᱭᱟ ᱠᱚ ᱚᱱᱠᱟ
ᱟᱪᱪᱷᱟ ᱟᱪᱪᱷᱟ ᱵᱩᱡᱷᱟᱹᱣ ᱠᱮᱫᱟ ᱞᱤᱧ
ᱡᱟᱦᱟᱸᱭ ᱠᱚᱠᱚ ᱵᱟᱯᱞᱟ ᱠᱚᱜᱼᱟ ᱦᱮᱸᱥᱮ ᱟᱡ ᱡᱟᱶᱟᱭ ᱟᱨ ᱟᱡ ᱚᱱᱠᱟ ᱵᱩᱡ ᱛᱟᱹᱵᱤᱱ
ᱦᱩᱸ ᱢᱟᱱᱮ ᱚᱸᱰᱮ ᱫᱚ ᱚᱱᱮ ᱚᱲᱟᱜ ᱦᱚᱲ ᱠᱚᱫᱚ ᱚᱸᱰᱮ ᱫᱚ ᱵᱟᱝᱠᱚ ᱵᱚᱞᱚ ᱦᱚᱪᱚᱣᱟ ᱠᱚᱣᱟ
ᱦᱮᱸ ᱚᱸᱰᱮ ᱫᱚ ᱡᱮ ᱢᱮᱱᱛᱮ ᱚᱸᱰᱮ ᱫᱚ ᱢᱟᱱᱮ ᱤᱭᱟᱹ ᱠᱚᱫᱚ ᱵᱟᱠᱚ ᱵᱚᱞᱚᱱᱟ ᱚᱸᱰᱮ ᱫᱚ ᱡᱩᱨᱤ ᱯᱟᱹᱨᱤ ᱜᱮ ᱡᱟ ᱦᱩᱭᱩᱜᱼᱟ ᱡᱩᱨᱤ ᱯᱟᱹᱨᱤ ᱟᱠᱚ ᱜᱮᱠᱚ ᱛᱟᱦᱮᱸᱱᱟ
ᱵᱩᱡᱷᱟᱹᱣ ᱠᱮᱫᱟᱞᱤᱧ ᱛᱟᱦᱞᱮ ᱚᱝᱠᱟ ᱜᱮ ᱜᱚᱝᱠᱮ ᱡᱟᱦᱟᱸ ᱦᱚᱸᱜᱼᱚᱭ ᱟᱹᱞᱤᱧ ᱟᱸᱡᱚᱢ ᱠᱮᱫᱟ ᱞᱤᱧ ᱡᱮ ᱦᱚᱸᱜᱼᱚᱭ ᱠᱤᱪᱷᱩ ᱫᱤᱱ ᱢᱟᱲᱟᱝ ᱡᱟᱦᱟᱸ ᱫᱚ ᱠᱚ ᱞᱟᱹᱭᱟ ᱵᱩᱨᱩ ᱯᱟᱛᱟ ᱥᱮ ᱠᱟᱱᱴᱷᱟᱲ ᱯᱚᱨᱚᱵᱽ ᱵᱩᱨᱩ ᱵᱚᱸᱜᱟ ᱪᱮᱫ ᱠᱚ ᱞᱟᱹᱭᱟ᱾
ᱠᱟᱱᱴᱷᱟᱲ ᱯᱚᱨᱚᱵᱽ ᱥᱮ ᱠᱷᱟᱫᱟᱨᱟᱹᱱᱤ ᱚᱠᱟᱴᱟᱜ ᱵᱤᱱ ᱞᱟᱹᱭᱟ
ᱚᱱᱮ ᱢᱤᱫᱴᱟᱝ ᱵᱩᱨᱩ ᱠᱚ ᱫᱮᱡᱚᱜᱼᱟ ᱛᱚ
ᱵᱩᱨᱩ ᱵᱚᱸᱜᱟ ᱵᱩᱨᱩ ᱵᱚᱸᱜᱟ᱾
ᱚ ᱵᱩᱨᱩ ᱵᱚᱸᱜᱟ ᱦᱚᱭ ᱦᱚᱭ ᱦᱚᱸᱜᱼᱚᱸᱰ ᱚᱸᱰᱮ ᱫᱚ ᱦᱚᱸᱜ ᱞᱤᱧ ᱪᱟᱞᱟᱣ ᱞᱮᱱᱟ ᱱᱤᱭᱟᱹ ᱵᱟᱨ ᱜᱮ ᱦᱚᱜᱼᱚᱭ ᱯᱩᱭᱞᱩ ᱞᱤᱧ ᱪᱟᱞᱟᱣ ᱞᱮᱱᱟ ᱦᱮᱸᱥᱮ, ᱮᱸ ᱟᱞᱤᱧ ᱫᱚ ᱱᱚᱣᱟ ᱠᱷᱟ ᱠᱷᱟᱹᱛᱤᱨ ᱞᱤᱧ ᱪᱟᱞᱟᱣ ᱞᱮᱱᱟ ᱡᱮ ᱚᱸᱰᱮ ᱠᱚ ᱞᱟᱹᱭᱮᱫ ᱛᱟᱦᱮᱸᱫ ᱡᱮ ᱥᱤᱲᱤ ᱠᱚ ᱵᱮᱱᱟᱣ ᱠᱟᱫ ᱛᱟᱦᱮᱧᱟ ᱾
ᱦᱮᱸ ᱦᱮᱸ,
-ᱱᱮᱡ ᱥᱤᱨᱤᱧ ᱧᱮᱧᱮᱞ ᱜᱤ ᱞᱤᱧ ᱪᱟᱞᱟᱣ ᱞᱮᱱ ᱛᱟᱦᱮᱧᱼᱟ ᱢᱮᱱᱠᱷᱟᱱ ᱞᱤᱧ ᱥᱤᱲᱷᱤ ᱜᱮ ᱱᱤᱭᱟᱹ ᱵᱟᱨ ᱫᱚ ᱯᱟᱸᱡᱟ ᱛᱮ ᱵᱟᱹᱞᱤᱧ ᱧᱟᱢ ᱠᱟᱫᱟ ᱡᱮ ᱚᱠᱟ ᱛᱷᱟᱨᱮ ᱥᱤᱲᱷᱤ ᱠᱚ ᱵᱮᱱᱟᱣ ᱟᱠᱟᱫᱟ!
ᱚ.... ᱦᱮᱸ ᱛᱚ ᱟᱫᱚ ᱜᱚᱢᱠᱮ ᱚᱱᱟ ᱫᱚ ᱱᱟᱦᱟᱸᱜ ᱠᱟᱹᱴᱤᱡ ᱥᱟᱭᱤᱰ ᱫᱷᱟᱨᱮ ᱠᱚ ᱵᱮᱱᱟᱣ ᱟᱠᱟᱫᱟ ᱛᱚ ᱟᱨ ᱥᱤᱲᱤ ᱜᱚᱢᱠᱮ ᱠᱚ ᱵᱮᱱᱟᱣ ᱠᱟᱜ ᱨᱮᱦᱚᱸ ᱥᱤᱲᱤ ᱧᱮᱞ ᱢᱚᱱᱮ ᱠᱟᱛᱮ ᱵᱤᱱ ᱪᱟᱞᱟᱜᱼᱟ ᱥᱤᱲᱤ ᱦᱚᱸ ᱜᱚᱢᱠᱮ ᱟᱫᱚ ᱢᱩᱪᱟᱹᱫ ᱫᱷᱟᱹᱨᱤᱡ ᱫᱚ ᱯᱩᱨᱟᱹ ᱯᱩᱨᱟᱹ ᱰᱚᱜ ᱫᱷᱟᱹᱨᱤᱡ ᱫᱚ ᱵᱟᱠᱚ ᱵᱮᱱᱟᱣ ᱟᱠᱟᱫᱟ ᱥᱤᱲᱷᱤ ᱯᱷᱮᱰ ᱠᱷᱚᱱᱟᱜ ᱠᱚ ᱵᱮᱱᱟᱣ ᱟᱠᱟᱜ ᱨᱮᱦᱚᱸ ᱯᱩᱨᱟᱹ ᱰᱚᱜ ᱫᱷᱟᱨᱤᱡ ᱫᱚ ᱥᱤᱲᱷᱤ ᱫᱚ ᱵᱟᱠᱚ ᱵᱮᱱᱟᱣ ᱟᱫᱚ ᱚᱱᱟ ᱜᱮ ᱟᱹᱞᱤᱧ ᱞᱤᱧ ᱫᱮᱡ ᱫᱚᱞᱤᱧ ᱫᱮᱡ ᱮᱱ ᱜᱮᱭᱟ ᱟᱫᱚᱞᱤᱧ ᱞᱮᱭᱫᱟ ᱡᱟᱹᱱᱤᱡ ᱥᱤᱲᱤᱛᱮ ᱫᱮᱡᱚᱜ ᱦᱳᱭᱳᱜᱼᱟ᱾ ᱟᱫᱚᱞᱤᱧ ᱫᱮᱡ ᱮᱱ ᱠᱷᱟᱱ ᱧᱮᱞ ᱮᱫᱟᱞᱤᱧ ᱥᱤᱲᱷᱤ ᱫᱚ ᱟᱵᱟ ᱦᱟᱯᱷ ᱤᱭᱟᱹ ᱨᱮᱜᱮ ᱢᱩᱪᱟᱹᱫ ᱮᱱᱟ ᱥᱤᱲᱷᱤᱴᱟᱜ,
ᱢᱟᱱᱮ ᱦᱟᱸᱰᱮ ᱯᱩᱨᱟᱹ ᱴᱟ ᱦᱟᱵᱤᱡ ᱫᱚ ᱵᱟᱹᱱᱩᱜᱼᱟ ᱾
ᱦᱩᱸ ᱯᱩᱨᱟᱴᱟᱜ ᱫᱷᱟᱨᱤᱡ ᱫᱚ ᱵᱟᱹᱱᱩᱜᱼᱟ ᱾
ᱚ ᱚᱱᱟᱜᱮ ᱟᱹᱞᱤᱧ ᱚᱲᱟᱜ ᱦᱚᱲ ᱞᱟᱹᱭ ᱠᱟᱛᱮᱫ ᱞᱤᱧ ᱪᱟᱞᱟᱣ ᱞᱮᱱᱟ ᱢᱮᱱᱠᱷᱟᱱ ᱩᱱᱠᱩ ᱠᱚ ᱞᱟᱹᱭ ᱡᱮ ᱟᱢ ᱚᱠᱟᱞᱮ ᱞᱮᱠᱟᱛᱮᱢ ᱫᱮᱡ ᱠᱟᱱᱟ ᱛᱟᱦᱚᱞᱮ ᱩᱱᱠᱩ ᱯᱚᱨᱮ ᱫᱚᱠᱚ ᱠᱩᱞᱤᱧ ᱠᱟᱱᱟ ᱡᱮ ᱟᱢ ᱚᱸᱰᱮ ᱛᱟᱦᱚᱞᱮ ᱟᱢ ᱪᱟᱞᱟᱜ ᱵᱟᱢ ᱪᱟᱞᱟᱣ ᱠᱟᱱᱟ ᱚᱱᱟ ᱠᱷᱟᱹᱛᱤᱨ ᱵᱟᱢ ᱞᱟᱹᱭ ᱫᱟᱲᱮᱭᱟᱜ ᱠᱟᱱᱟ ᱡᱮ ᱥᱤᱲᱤ ᱫᱚ ᱚᱠᱟ ᱫᱷᱟᱨᱮ ᱢᱮᱱᱟᱜ-ᱟ᱾
ᱦᱮᱸ ᱦᱮᱸ ᱟᱵᱤᱱ ᱫᱚ ᱛᱟᱦᱚᱞᱮ ᱢᱚᱱᱮᱭ ᱮᱫ ᱵᱤᱱᱟ ᱠᱚ ᱡᱮ ᱟᱵᱤᱱ ᱫᱚ ᱮᱴᱟᱜ ᱥᱮᱫ ᱫᱟᱬᱟᱱ ᱵᱤᱱ ᱪᱟᱞᱟᱣ ᱞᱮᱱᱟ ᱵᱩᱨᱩ ᱯᱷᱩᱨᱩ ᱵᱚᱸᱜᱟ ᱧᱮᱞ ᱫᱚ ᱵᱟᱹᱵᱤᱱ ᱪᱟᱞᱟᱣ ᱠᱟᱱᱟ᱾
ᱦᱳᱭ ᱟᱫᱚ ᱟᱹᱞᱤᱧ ᱚᱱᱟ ᱞᱟᱹᱭ ᱵᱟᱝ ᱞᱤᱧ ᱵᱩᱡᱷᱟᱹᱣ ᱫᱟᱲᱮᱭ ᱟᱠᱚ ᱠᱟᱱᱟ ᱡᱮ ᱟᱹᱞᱤᱧ ᱥᱤᱲᱤ ᱜᱮ ᱵᱟᱝ ᱯᱟᱸᱡᱟ ᱛᱮ ᱵᱟᱞᱤᱧ ᱧᱟᱢ ᱠᱟᱜ ᱟ ᱚᱲᱟᱜ ᱦᱚᱲ ᱪᱮᱫ ᱞᱤᱧ ᱢᱮᱛᱟᱣ ᱠᱚᱣᱟ
ᱟᱫᱚ ᱜᱚᱝᱠᱮ ᱪᱤᱛᱟᱹᱨ ᱠᱚᱫᱚ ᱵᱟᱹᱵᱤᱱ ᱛᱩᱞᱟᱹᱣ ᱠᱟᱱᱟ ᱚᱸᱰᱮ ᱫᱚ
ᱵᱟᱝ ᱜᱮ ᱪᱤᱛᱟᱹᱨ ᱠᱚᱫᱚ ᱵᱟᱝ ᱛᱩᱞᱟᱹᱣ ᱦᱩᱭ ᱠᱟᱱᱟ ᱟᱹᱞᱤᱧ ᱞᱤᱧ ᱢᱚᱱᱮ ᱞᱮᱫᱟ ᱪᱮᱫ ᱥᱤᱲᱤ ᱨᱮ ᱪᱤᱛᱟᱹᱨ ᱛᱩᱞᱟᱹᱜ ᱦᱩᱭᱩᱜᱼᱟ ᱟᱫᱚ ᱚᱱᱟ ᱠᱷᱟᱹᱛᱤᱨ ᱵᱟᱝᱞᱤᱧ ᱛᱩᱞᱟᱹᱣ ᱠᱟᱱᱟ ᱮᱴᱟᱜ ᱥᱮᱫ ᱫᱚ ᱥᱤᱲᱤ ᱠᱚ ᱯᱟᱸᱡᱟᱛᱮ ᱵᱟᱞᱤᱧ ᱧᱟᱢ ᱠᱟᱫᱟ ᱛᱚ ᱚᱱᱟᱛᱮ ᱥᱤᱲᱤ ᱨᱮᱫᱚ ᱵᱟᱝ ᱞᱤᱧ ᱛᱩᱞᱟᱹᱣ ᱠᱟᱱᱟ
ᱟᱨ ᱛᱟᱦᱞᱮ ᱜᱚᱝᱠᱮ ᱵᱟᱲᱟ ᱜᱷᱟᱴ ᱫᱚᱵᱤᱱ ᱪᱟᱞᱟᱣ ᱞᱮᱱ ᱜᱮᱭᱟ ᱥᱮ ᱵᱟᱹᱵᱤᱱ ᱪᱟᱞᱟᱣ
ᱵᱟᱝ ᱜᱮ ᱜᱚᱝᱠᱮ ᱫᱟᱜ ᱵᱟᱲᱟᱭᱮᱫ ᱛᱟᱦᱮᱸ ᱟᱭ ᱛᱚ ᱛᱟᱦᱞᱮ ᱞᱚᱜᱚᱱ ᱧᱚᱜ ᱜᱮ ᱚᱲᱟᱜ ᱫᱚ ᱨᱩᱣᱟᱹᱲ ᱦᱩᱭ ᱟᱠᱟᱱᱟ ᱢᱚᱴᱚᱨ ᱵᱟᱭᱤᱠ ᱛᱮ ᱪᱟᱞᱟᱣ ᱦᱩᱭ ᱞᱮᱱᱟ ᱥᱮ
ᱦᱮᱸᱻᱦᱮᱸᱻ ᱟᱹᱞᱤᱧ ᱫᱚ ᱜᱚᱝᱠᱮ ᱞᱤᱧ ᱪᱟᱞᱟᱣ ᱞᱮᱱᱟ ᱞᱤᱧ ᱵᱟᱲᱟ ᱜᱷᱟᱴᱰᱤ ᱠᱷᱮᱛ ᱠᱷᱮᱛ ᱛᱮ ᱜᱚᱝᱠᱮ ᱟᱞᱮ ᱫᱚᱞᱮ ᱛᱟᱲᱟᱢ ᱞᱮᱫᱟ ᱠᱷᱮᱛ ᱠᱷᱮᱛ ᱛᱮ
ᱚ ᱚᱱᱮ ᱚᱸᱰᱮ ᱠᱷᱚᱱ ᱫᱚ ᱛᱤᱱᱟᱹᱜ ᱜᱟᱱ ᱥᱟᱺᱜᱤᱧ ᱧᱚᱜᱼᱟ ᱜᱚᱝᱠᱮ
ᱡᱷᱟᱹᱞ ᱫᱚ ᱡᱷᱟᱹᱞ ᱜᱮᱭᱟ ᱯᱩᱱ ᱠᱤᱞᱳᱢᱤᱴᱟᱨ ᱜᱟᱱ ᱜᱚᱝᱠᱮ ᱦᱩᱭᱩᱜᱼᱟ
ᱦᱩᱸ ᱛᱟᱞᱦᱮ ᱟᱭᱢᱟ ᱜᱟᱱ ᱜᱮ ᱥᱟᱺᱜᱤᱧ ᱜᱮᱭᱟ ᱵᱟᱝ
ᱦᱮᱸ ᱥᱟᱺᱜᱤᱧ ᱜᱮᱭᱟ ᱟᱫᱚ ᱜᱚᱝᱠᱮ ᱱᱤᱭᱟᱹ ᱫᱷᱟᱣ ᱫᱚ ᱱᱤᱭᱟᱹ ᱫᱷᱟᱣ ᱫᱚ ᱱᱚᱣᱟ ᱵᱩᱨᱩ ᱡᱟᱯᱟᱜ ᱛᱮᱛᱚ ᱯᱩᱱ ᱪᱟᱠᱟ ᱜᱟᱹᱰᱤ ᱛᱚ ᱵᱟᱠᱚᱥ ᱵᱚᱞᱚ ᱦᱚᱪᱚᱣᱟᱜ ᱠᱟᱱᱟ ᱦᱟᱱᱟ ᱟᱛᱳ ᱡᱟᱦᱟᱸ ᱟᱛᱳ ᱵᱤᱱ ᱧᱮᱞ ᱟᱠᱟᱫ ᱜᱮᱭᱟ ᱥᱮ ᱵᱩᱨᱩ ᱡᱟᱦᱟᱸ ᱥᱩᱨ ᱨᱮ ᱟᱛᱳ ᱢᱮᱱᱟᱜ ᱫᱚ
ᱦᱮᱸᱻᱦᱮᱸᱻᱦᱮᱸᱻ ᱚᱸᱰᱮ ᱞᱤᱧ ᱧᱮᱞ ᱠᱟᱫᱟ
ᱛᱚ ᱵᱷᱤᱛᱤᱨ ᱵᱷᱤᱛᱤᱨ ᱛᱮᱜᱮ ᱛᱟᱲᱟᱢ ᱦᱩᱭ ᱠᱟᱱᱟ ᱢᱟᱱᱮ ᱱᱚᱝᱠᱟ ᱛᱮᱫᱚ ᱡᱟᱦᱟᱸ ᱵᱩᱨᱩ ᱡᱟᱯ ᱮᱴᱟᱜ ᱨᱮᱫᱚ ᱜᱟᱹᱲᱤ ᱛᱚ ᱵᱟᱠᱚ ᱤᱫᱤᱭᱮᱫᱟ
ᱚ
ᱵᱟᱠᱚ ᱤᱫᱤ ᱦᱚᱪᱚᱣᱟᱜ ᱠᱟᱱᱟ ᱯᱩᱞᱤᱥ ᱠᱚᱠᱚ ᱢᱟᱱᱟ ᱠᱟᱫᱟ ᱡᱮ ᱚᱸᱰᱮ ᱫᱚ ᱟᱞᱚᱯᱮ ᱤᱫᱤᱭᱟ ᱟᱨ ᱛᱟᱦᱞᱮ ᱱᱚᱣᱟ ᱟᱛᱩ ᱡᱟᱸᱦᱟ ᱟᱹᱛᱩ ᱡᱟᱯᱟᱜ ᱠᱩᱞᱦᱤ ᱢᱩᱪᱟᱹᱫ ᱨᱮᱜᱮ ᱚᱸᱰᱮ ᱜᱟᱹᱰᱤ ᱫᱚᱦᱚ ᱦᱳᱭ ᱞᱮᱱᱟ ᱟᱨ ᱟᱹᱛᱩ ᱛᱚ ᱠᱩᱞᱦᱤ ᱠᱩᱞᱦᱤ ᱛᱮᱜᱮ ᱛᱟᱲᱟᱢ ᱦᱩᱭ ᱞᱮᱱᱟ
ᱦᱮᱸ ᱛᱟᱞᱦᱮ ᱜᱚᱝᱠᱮ ᱦᱳᱭ ᱚᱱᱟ ᱚᱱᱟ ᱚᱱᱟ ᱟᱹᱞᱤᱧ ᱧᱮᱞ ᱫᱚ ᱵᱩᱡᱷᱟᱹᱣ ᱞᱮᱫ ᱞᱤᱧᱟᱹ ᱢᱮᱱᱠᱷᱟᱱ ᱱᱚᱛᱮ ᱵᱤᱞᱚᱢᱚᱜ ᱠᱟᱱ ᱛᱟᱦᱮᱸᱫ ᱛᱚ ᱚ ᱠᱚ ᱛᱟᱦᱚᱞᱮ ᱟᱹᱞᱤᱧ ᱚᱱᱟ ᱠᱷᱟᱹᱛᱤᱨ ᱛᱮ ᱟᱹᱰᱤ ᱢᱟᱲᱟᱝ ᱛᱮᱜᱮ ᱞᱤᱧ ᱟᱹᱞᱤᱧ ᱚᱲᱟᱜ ᱛᱮ ᱞᱤᱧ ᱨᱩᱣᱟᱹᱲ ᱦᱮᱡ ᱟᱠᱟᱱᱟ
ᱦᱮᱸ ᱦᱮᱸ ᱚ ᱚᱱᱟ ᱛᱮᱜᱮ ᱨᱩᱣᱟᱹᱲ ᱦᱮᱡ ᱮᱱᱟ ᱞᱚᱜᱚᱱ ᱧᱚᱜ ᱦᱮᱸᱥᱮ
ᱦᱳᱭ ᱮᱠᱫᱚᱢ ᱜᱮ
ᱚ ᱛᱟᱦᱞᱮ ᱛᱟᱦᱞᱮ ᱵᱩᱨᱩ ᱵᱚᱸᱜᱟ ᱨᱮᱛᱚ ᱦᱟᱸᱜ ᱛᱟᱦᱚᱞᱮ ᱯᱤᱴᱷᱟᱹ ᱠᱚᱫᱚ ᱵᱤᱱ ᱡᱚᱢ ᱠᱮᱫᱟ ᱥᱮ ᱵᱟᱝ ᱠᱟᱱᱴᱷᱟᱲ ᱯᱤᱴᱷᱟᱹ ᱠᱚ
ᱵᱟᱝ ᱜᱮ ᱜᱚᱝᱠᱮ ᱞᱟᱹᱭ ᱟᱠᱚ ᱥᱮ ᱪᱮᱫ ᱚᱸᱰᱮ ᱦᱟᱺᱰᱤ ᱯᱟᱹᱣᱨᱟᱹ ᱠᱚᱠᱚ ᱟᱹᱠᱷᱨᱤᱧ ᱜᱮᱭᱟ ᱱᱚᱣᱟ ᱠᱤ ᱥᱟᱨᱤ ᱠᱟᱛᱷᱟ ᱦᱟᱺᱰᱤ ᱯᱟᱹᱣᱨᱟᱹ ᱥᱩᱠᱨᱤ ᱡᱤᱞ
ᱦᱮᱸ ᱜᱚᱝᱠᱮ ᱚᱸᱰᱮ ᱠᱚ ᱟᱠᱷᱨᱤᱧ ᱜᱮᱭᱟ ᱦᱟᱺᱰᱤ ᱯᱟᱹᱨᱣᱟᱹ ᱟᱵᱚᱣᱟᱜ ᱡᱟᱦᱟᱸ ᱯᱤᱞᱪᱩ ᱨᱟᱥᱟ ᱠᱚ ᱢᱮᱱᱟᱜ ᱫᱚ ᱥᱟᱱᱛᱟᱲ ᱠᱚᱣᱟᱜ ᱦᱮᱸᱥᱮ
ᱦᱳᱭ ᱟᱹᱞᱤᱧ ᱚᱱᱟ ᱞᱤᱧ ᱯᱟᱸᱡᱟ ᱵᱟᱲᱟ ᱠᱮᱫᱟ ᱚᱱᱟ ᱞᱤᱧ ᱯᱟᱸᱡᱟ ᱵᱟᱲᱟ ᱠᱮᱫᱟ ᱞᱤᱧ ᱧᱟᱢ ᱜᱮ ᱵᱟᱞᱤᱧ ᱧᱟᱢ ᱞᱮᱫᱟ ᱡᱮ ᱚᱠᱟ ᱫᱷᱟᱨᱮ ᱚᱱᱟ ᱛᱟᱦᱮᱸ ᱠᱟᱱᱟ
ᱚᱱᱟ ᱫᱚ ᱜᱚᱝᱠᱮ ᱵᱩᱨᱩ ᱥᱳᱨ ᱠᱚᱨᱮ ᱫᱚ ᱛᱟᱦᱮᱸ ᱫᱚ ᱛᱟᱦᱮᱸ ᱞᱮᱱ ᱜᱮᱭᱟ ᱟᱫᱚ ᱟᱹᱵᱤᱱ ᱫᱚ ᱵᱩᱨᱩ ᱱᱟᱣᱟ ᱥᱟᱭᱤᱰ ᱫᱚ ᱢᱤᱫ ᱫᱷᱟᱨᱮ ᱫᱚ ᱵᱟᱹᱵᱤᱱ ᱪᱟᱞᱟᱣ ᱠᱟᱱᱟ ᱟᱹᱵᱤᱱ ᱫᱚ ᱢᱟᱱᱮ ᱞᱟᱦᱟ ᱫᱷᱟᱨᱮ ᱜᱮᱵᱤᱱ ᱛᱟᱦᱮᱸ ᱠᱟᱱᱟ ᱠᱟᱹᱴᱤᱡ ᱥᱟᱭᱤᱴ ᱧᱚᱜ ᱵᱤᱱ ᱪᱟᱞᱟᱣ ᱞᱮᱱ ᱠᱷᱟᱱ ᱚᱱᱟ ᱯᱤᱞᱪᱩ ᱨᱟᱥᱟ ᱵᱤᱱ ᱧᱟᱢ ᱠᱮᱭᱟ
ᱦᱮᱸ ᱦᱳᱭ ᱟᱹᱞᱤᱧ ᱚᱱᱟ ᱠᱟᱹᱴᱤᱡ ᱧᱮᱞ ᱵᱩᱡᱷᱟᱹᱣ ᱞᱤᱧ ᱦᱮᱸ ᱡᱮ ᱚᱱᱟ ᱪᱮᱫ ᱠᱟ ᱵᱩᱡᱷᱟᱹᱜᱼᱟ ᱦᱳᱭᱥᱮ ᱵᱟᱝ ᱟᱞᱮ ᱱᱚᱛᱮ ᱫᱚ ᱵᱟᱝ ᱧᱟᱢᱚᱜ ᱜᱮᱭᱟ ᱛᱚ
ᱦᱮᱸ ᱟᱨ ᱜᱚᱝᱠᱮ ᱡᱟᱸᱦᱟ ᱚᱱᱮ ᱥᱩᱠᱨᱤ ᱡᱤᱞ ᱠᱚᱵᱤᱱ ᱞᱟᱹᱭ ᱫᱟ ᱥᱩᱠᱨᱤ ᱡᱤᱞ ᱫᱚ ᱜᱚᱝᱠᱮ ᱚᱱᱟ ᱵᱩᱨᱩ ᱥᱩᱨ ᱡᱚᱨᱮ ᱫᱚ ᱵᱟᱠᱚ ᱟᱠᱷᱨᱤᱧ ᱜᱮᱭᱟ ᱛᱚ ᱛᱚ ᱦᱟᱱᱮ ᱡᱟᱸᱦᱟ ᱵᱟᱲᱟ ᱜᱷᱟᱴ ᱢᱮᱱᱟᱜ ᱫᱚ ᱵᱟᱲᱟ ᱜᱷᱟᱴ ᱠᱚ ᱞᱟᱹᱭ ᱫᱚ ᱚᱸᱰᱮ ᱜᱮ ᱥᱩᱠᱨᱤ ᱡᱤᱞ ᱫᱚᱠᱚ ᱟᱹᱠᱷᱨᱤᱧ ᱜᱮᱭᱟ ᱜᱚᱢᱠᱮ ᱱᱤᱭᱟᱹ ᱫᱟᱷᱤᱣ ᱟᱞᱤᱧ ᱞᱤᱧ ᱧᱮᱞ ᱠᱮᱫᱟ ᱥᱩᱠᱨᱤ ᱡᱤᱞ ᱠᱚ ᱟᱹᱠᱷᱨᱤᱧ